ᱦᱮᱸ ᱦᱮᱞᱳ ᱜᱚᱝᱠᱮ ᱢᱮᱱ ᱫᱟᱞᱤᱧ ᱨᱚᱲ ᱟᱡᱚᱢᱚᱜ ᱠᱟᱱᱟ ᱦᱮᱸ ᱡᱚᱦᱟᱨ ᱜᱮ, ᱟᱨ ᱢᱤᱫ ᱫᱷᱟᱣ ᱡᱚᱦᱟᱨ ᱜᱮ᱾ ᱦᱮᱸ ᱟᱸᱡᱚᱢ ᱟᱹᱞᱤᱧᱟᱜ ᱨᱚᱲ ᱟᱸᱡᱚᱢ ᱫᱟᱛᱚ ᱠᱞᱤᱭᱟᱨ ᱥᱟᱹᱦᱤᱡ? ᱦᱮᱸ ᱱᱟᱯᱟᱭ ᱵᱟᱲᱟ ᱜᱮ ᱟᱪᱪᱷᱟ ᱚᱱᱟ ᱠᱟᱱ ᱜᱮ᱾
ᱛᱟᱦᱞᱮ ᱚᱲᱟᱜ ᱦᱚᱲ ᱥᱟᱱᱟᱢ ᱦᱚᱲ ᱜᱮ ᱱᱟᱯᱟᱭ ᱵᱟᱲᱟ ᱜᱮᱛᱚ
ᱦᱮᱸ ᱡᱚᱛᱚ ᱦᱚᱲ ᱜᱮ ᱱᱟᱯᱟᱭ ᱜᱮ ᱫᱮ ᱟᱫᱚ ᱠᱚᱜᱮᱞᱤᱧ ᱢᱮᱱᱫᱟᱞᱤᱧ ᱦᱮᱸᱥᱮ ᱟᱸᱡᱚᱢ ᱫᱟ ᱵᱤᱱ
ᱦᱩᱸ ᱦᱮᱸ ᱟᱸᱡᱚᱢ ᱫᱟᱞᱤᱧ
ᱚᱱᱮ ᱚᱱᱟ ᱡᱟᱦᱟᱸ ᱟᱯᱮ ᱚᱱᱛᱮ ᱫᱚ ᱢᱮᱱᱮᱫ ᱟ ᱚᱱᱛᱮ ᱫᱚ ᱯᱳᱞᱴᱨᱤ ᱠᱚ ᱢᱮᱱᱟᱜ ᱠᱚᱜᱮᱭᱟ ᱯᱳᱞᱴᱨᱤ ᱟᱨᱠᱤ ᱯᱳᱞᱴᱤ ᱯᱷᱟᱨᱢᱟ ᱠᱚ ᱢᱮᱱᱟᱜ ᱜᱮᱭᱟ ᱟᱨᱠᱤ ᱟᱫᱚ ᱜᱚᱢᱠᱮ ᱦᱚᱜᱼ ᱱᱟ ᱡᱮ ᱡᱮ ᱡᱟᱦᱟᱸ ᱢᱮᱱ ᱦᱚᱪᱚᱭ ᱫᱟᱞᱤᱧ ᱟᱯᱮ ᱚᱱᱛᱮ ᱫᱚᱼᱼ ᱯᱳᱚᱞᱴᱨᱤ ᱢᱟᱱᱮ ᱚᱱᱟ ᱯᱷᱟᱨᱢᱟᱨ ᱨᱮᱱᱟᱜ ᱡᱟᱦᱟᱸ ᱟᱨᱠᱤ ᱚᱱᱟ ᱜᱩᱨᱤᱡ ᱠᱚ ᱢᱮᱱᱟᱜᱼᱟ ᱟᱨᱠᱤ ᱛᱟᱦᱚᱞᱮ ᱚᱱᱟ ᱠᱚ ᱠᱷᱮᱛ ᱠᱚᱨᱮ ᱫᱚᱯᱮ ᱮᱢᱟᱜ ᱜᱮᱭᱟ
ᱦᱮᱸ
ᱪᱮᱛᱮ ᱵᱟᱝᱟ ᱟᱨᱠᱤ
ᱠᱷᱮᱛ ᱠᱚᱫᱚᱞᱮ ᱮᱢᱟᱜ ᱜᱮᱭᱟ ᱜᱚᱝᱠᱮ ᱟᱫᱚ ᱚᱱᱟ ᱦᱚᱸ ᱵᱟᱝ ᱧᱟᱢᱚᱜ ᱜᱮᱭᱟ ᱪᱮᱫᱟᱜ ᱥᱮ ᱜᱚᱝᱠᱮ ᱚᱱᱟ ᱫᱚ ᱟᱠᱷᱨᱤᱧ ᱜᱮᱭᱟ ᱠᱚ ᱜᱚᱝᱠᱮ ᱚᱱᱟ ᱫᱚ ᱡᱟᱦᱟᱸᱭ ᱠᱳᱢᱯᱟᱱᱤ ᱥᱟᱵ ᱠᱟᱜ ᱟᱹᱰᱤ ᱱᱮᱛᱟᱨ ᱫᱚ ᱠᱳᱢᱯᱟᱱᱤ ᱠᱚ ᱩᱰᱩᱠ ᱟᱠᱟᱱᱟ ᱛᱚ ᱜᱚᱝᱠᱮ ᱯᱳᱞᱴᱨᱤ ᱯᱷᱟᱨᱢ ᱦᱚᱸ ᱟᱫᱚ ᱠᱚᱢᱯᱟᱱᱤ ᱫᱤᱭᱮ ᱠᱚ ᱪᱟᱥ ᱪᱚᱭᱮᱫ ᱠᱚᱣᱟ
ᱩᱱᱠᱩ ᱠᱚᱢᱯᱟᱱᱤ ᱜᱮᱠᱚ ᱮᱢᱟ ᱠᱚ ᱠᱟᱱᱟ ᱠᱚ ᱟᱫᱚ ᱱᱚᱝᱠᱟᱱ ᱦᱚᱲ ᱫᱚ ᱚᱸᱰᱮ ᱫᱚ ᱪᱟᱱᱥ ᱫᱚ ᱵᱟᱝ ᱧᱟᱢᱚᱜᱼᱟ ᱜᱩᱨᱤᱡ ᱫᱚ ᱵᱟᱝᱼᱟ ᱳᱭ ᱵᱟᱝ ᱜᱩᱨᱤᱡ ᱫᱚ ᱵᱟᱠᱚ ᱮᱢᱟ ᱠᱚ ᱠᱟᱱᱟ ᱜᱚᱢᱠᱮ ᱯᱳᱞᱴᱨᱤ ᱯᱷᱟᱨᱢ ᱡᱟᱦᱟᱸ ᱤᱡ ᱛᱮ ᱡᱟᱦᱟᱸ
ᱜᱮᱞᱤᱧ ᱢᱮᱱ ᱮᱫᱟ ᱟᱨᱠᱤ ᱡᱮ ᱚᱱᱟ ᱜᱩᱨᱤᱡ ᱠᱚ ᱡᱟᱦᱟᱸ ᱠᱚ ᱢᱟᱱᱮ ᱛᱟᱦᱮᱱ ᱠᱟᱱᱟ ᱟᱨᱠᱤ ᱢᱟᱱᱮ ᱯᱳᱞᱴᱤ ᱮᱱᱮ ᱤᱭᱟᱹ ᱠᱚ ᱟᱨᱠᱤ ᱛᱟᱦᱚᱞᱮ ᱚᱱᱟ ᱠᱚᱫᱚᱯᱮ ᱠᱷᱮᱛ ᱠᱚᱨᱮ ᱫᱚᱯᱮ ᱮᱢᱟᱜ ᱜᱮᱭᱟ ᱥᱮ ᱵᱟᱝ ᱢᱟᱱᱮ ᱠᱤᱨᱤᱧ ᱦᱟᱛᱟᱣ ᱠᱟᱛᱮᱫ ᱟᱨᱠᱤ
ᱥᱩᱫᱩ ᱚᱱᱠᱟ ᱜᱮᱛᱚ ᱚᱱᱟ ᱫᱚ ᱠᱚᱢᱯᱟᱱᱤ ᱠᱚ ᱮᱢᱟ ᱠᱚ ᱠᱟᱱᱟ ᱜᱚᱢᱠᱮ ᱚᱱᱟ ᱠᱚᱫᱚ ᱱᱚᱝᱠᱟᱱ ᱦᱚᱲ ᱫᱚ ᱵᱟᱠᱚ ᱮᱢᱟ ᱟᱠᱚ ᱠᱟᱱᱟ ᱩᱭ ᱦᱟᱹᱠᱩ ᱠᱚ ᱪᱟᱥ ᱞᱮᱫ ᱠᱚᱣᱟ ᱦᱮᱸ ᱚᱱᱟ ᱠᱚᱨᱮᱫ ᱠᱚ ᱤᱫᱤᱭ ᱫᱟ ᱠᱚ ᱫᱚᱢᱮ
ᱟᱭᱢᱟ ᱠᱟᱹᱢᱤ ᱨᱮᱠᱚ ᱞᱟᱜᱟᱣ ᱫᱟᱠᱚ ᱟᱫᱚ ᱱᱚᱝᱠᱟᱱ ᱦᱚᱲ ᱫᱚ ᱵᱟᱠᱚ ᱮᱢᱟᱣ ᱠᱟᱱᱟ ᱯᱚᱭᱥᱟ ᱫᱤᱭ ᱨᱮᱦᱚᱸ
ᱦᱩᱸ ᱜᱚᱝᱠᱮ ᱟᱹᱞᱤᱧ ᱱᱚᱣᱟᱞᱤᱧ ᱧᱮᱞ ᱠᱮᱫᱟ ᱱᱚᱣᱟ ᱡᱟᱦᱟᱸ ᱟᱨᱠᱤ ᱯᱳᱞᱴᱤ ᱜᱩᱨᱤᱡ ᱨᱮᱱᱟᱜ ᱠᱟᱹᱢᱤ ᱟᱨᱠᱤ ᱱᱚᱣᱟ ᱫᱚ ᱟᱹᱰᱤ ᱫᱩᱨᱫᱟᱱᱛᱚ ᱜᱮ ᱠᱟᱹᱢᱤᱭᱟᱭ
ᱚᱭ
ᱱᱚᱣᱟ ᱟᱨᱠᱤ ᱱᱚᱣᱟ ᱟᱵᱮᱱ ᱡᱩᱫᱤ ᱦᱚᱭᱛᱳ ᱢᱤᱫ ᱪᱩᱯᱩᱫ ᱡᱩᱫᱤ ᱢᱤᱫᱴᱟᱝ ᱢᱚᱴᱟ ᱢᱩᱴᱤ ᱟᱵᱤᱱᱟᱜ ᱢᱤᱫ ᱪᱩᱯᱩᱫ ᱡᱩᱫᱤ ᱤᱭᱟᱹᱭ ᱜᱮᱭᱟ ᱟᱨᱠᱤ ᱚᱱᱟ ᱟᱵᱮᱱᱟᱜ ᱯᱳᱞᱴᱤ ᱜᱩᱨᱤᱡ ᱟᱨᱠᱤ ᱚᱱᱟ ᱟᱵᱮᱱ ᱱᱟᱭᱠᱚᱨᱮ ᱟᱵᱮᱱ ᱯᱮᱭᱟ ᱛᱷᱮᱠᱮ ᱯᱩᱱᱭᱟ ᱡᱟᱦᱟᱱᱟᱜ ᱫᱟᱨᱮ ᱨᱮᱵᱮᱱ ᱮᱢ ᱞᱮᱠᱷᱟᱱ ᱫᱚ ᱟᱵᱮᱱ ᱵᱮᱱ ᱧᱮᱞᱟ ᱚᱱᱟ ᱡᱮ ᱚᱠᱟ ᱞᱮᱠᱟ ᱢᱤᱫ ᱴᱟᱝ ᱤᱭᱟᱹ ᱠᱟᱱᱟ ᱟᱨᱠᱤ
ᱠᱟᱨᱡᱚᱠᱚᱨᱤ ᱛᱤᱱᱟᱹᱜ ᱠᱟᱨᱡᱚᱠᱚᱨᱤ ᱡᱤᱱᱤᱥ ᱟᱨᱠᱤ ᱰᱟᱭᱨᱮᱠᱴ ᱛᱚ ᱞᱟᱹᱭ ᱜᱮ ᱵᱟᱝ ᱦᱩᱭᱩᱜ ᱛᱟᱵᱤᱱᱟ ᱥᱮᱨᱚᱠᱚᱢ ᱫᱟᱨᱮᱜᱼᱟ ᱫᱤᱭᱮ ᱟᱨ ᱯᱨᱪᱩᱨ ᱯᱚᱨᱤᱢᱟᱱ ᱵᱮᱱ ᱮᱢᱟᱜ ᱠᱷᱟᱱ ᱦᱚᱸ ᱜᱚᱡ ᱜᱚᱫᱚᱜᱼᱟ ᱮᱠᱫᱚᱢ
ᱦᱳᱭ ᱦᱳᱭ ᱜᱚᱢᱠᱮ ᱞᱟᱹᱭ ᱫᱟᱞᱤᱧ ᱟᱵᱮᱱ ᱢᱤᱫᱴᱮᱱ ᱡᱤᱱᱤᱥ ᱵᱮᱱ ᱱᱳᱴᱤᱥ ᱠᱟᱫᱟ ᱡᱟᱦᱟᱸ ᱫᱚ ᱦᱩᱭᱩᱜ ᱠᱟᱱᱟ ᱡᱮ ᱢᱳᱵᱟᱭᱤᱞ ᱦᱮᱡ ᱠᱟᱛᱮ ᱢᱳᱵᱟᱭᱤᱞ ᱦᱮᱡ ᱠᱟᱛᱮ ᱛᱤᱱᱟᱹᱜᱴᱟᱜ ᱟᱵᱚ ᱵᱷᱟᱜᱤ ᱩᱯᱚᱠᱟᱨ ᱵᱚᱱ ᱧᱟᱢ ᱮᱫᱟ ᱟᱨ ᱛᱤᱱᱟᱹᱜ ᱴᱟᱜ ᱵᱟᱹᱲᱤᱡ ᱵᱚᱱ ᱧᱟᱢ ᱮᱫᱟ ᱟᱵᱚ ᱚᱱᱟᱵᱤᱱ ᱦᱩᱫᱤᱥᱼᱼ ᱚᱱᱟ ᱱᱤᱭᱟ. ᱟᱵᱤᱱ ᱪᱮᱫ ᱵᱤᱱ ᱞᱟᱹᱭ ᱜᱮᱭᱟᱵᱤᱱ
ᱟᱹᱞᱤᱧ ᱫᱚ ᱱᱚᱜ ᱱᱚᱣᱟ ᱢᱳᱵᱟᱭᱤᱞ ᱡᱟᱦᱟᱸ ᱟᱨᱠᱤ
ᱦᱩᱸ ᱡᱟᱦᱟᱸ ᱦᱳᱭ
ᱦᱩᱸ ᱟᱫᱚ ᱵᱷᱟᱜᱮ ᱵᱟᱹᱲᱤᱡ ᱫᱚ ᱱᱚᱣᱟ ᱦᱚᱸ ᱦᱮᱸ ᱱᱚᱣᱟ ᱫᱚᱦᱚ ᱜᱚᱝᱠᱮ ᱢᱤᱫ ᱡᱚᱠᱷᱚᱡ ᱫᱚ ᱱᱚᱣᱟ ᱦᱚᱸ ᱵᱷᱟᱜᱤ ᱜᱤ ᱛᱟᱦᱮᱸᱜ ᱠᱟᱱᱟᱭ
ᱦᱩᱸ
ᱟᱸᱡᱚᱢ ᱫᱟᱵᱤᱱ ᱟᱫᱚ ᱫᱤᱱ ᱫᱤᱱ ᱛᱮ ᱫᱤᱱ ᱫᱤᱱ ᱛᱮ ᱱᱚᱣᱟ ᱦᱚᱸ ᱟᱫᱚ ᱵᱟᱹᱲᱤᱡ ᱥᱮᱫ ᱵᱚᱱ ᱤᱫᱤᱭᱮᱫᱟ ᱚᱱᱟ ᱛᱮ ᱟᱫᱚ ᱵᱟᱹᱲᱤᱡ ᱪᱟᱞᱟᱜ ᱠᱟᱱᱟ
ᱦᱩᱸ ᱦᱮᱸ ᱟᱫᱚ ᱡᱮᱢᱚᱱ ᱞᱟᱦᱟ ᱛᱮ ᱜᱚᱝᱠᱮ ᱪᱤᱴᱷᱤ ᱠᱚ ᱛᱟᱦᱮᱸ ᱠᱟᱱᱟ ᱚᱱᱟ ᱤᱭᱟᱹ ᱪᱤᱴᱷᱤ ᱠᱩ ᱤᱫᱤ ᱦᱚᱸ ᱟᱹᱰᱤ ᱫᱤᱱ ᱥᱩᱢᱟᱹᱭ ᱞᱟᱜᱟᱜ ᱠᱟᱱ ᱛᱟᱦᱮᱸ ᱢᱳᱵᱟᱭᱤᱞ ᱦᱮᱡ ᱠᱟᱛᱮᱜ ᱠᱟᱹᱴᱤᱡ ᱡᱮ ᱱᱚᱢ ᱯᱷᱚᱱ ᱛᱮ ᱨᱚᱯᱚᱲ ᱛᱮᱜᱮ ᱥᱟᱱᱟᱢ ᱠᱤᱪᱷᱩ ᱵᱟᱲᱟᱭ ᱜᱟᱱᱚᱜ ᱠᱟᱱᱟ ᱥᱮ ᱠᱟᱹᱢᱤ ᱠᱚᱦᱚᱸ ᱟᱹᱰᱤ ᱟᱥᱟᱱ ᱜᱚᱫᱚᱜ ᱠᱟᱱᱟ ᱪᱟᱞᱟᱜ ᱠᱚᱦᱚᱸ ᱡᱟᱦᱟᱱᱟᱜ ᱠᱩᱞ ᱠᱚᱦᱚᱸ
ᱦᱮᱸ ᱜᱚᱢᱠᱮ ᱛᱚᱵᱮ ᱞᱟᱦᱟ ᱛᱮᱱᱟᱜ ᱫᱤᱱ ᱠᱚᱦᱚ ᱪᱤᱴᱷᱤ ᱥᱟᱠᱟᱢ ᱫᱤᱱ ᱠᱚ ᱛᱟᱦᱮᱸ ᱠᱟᱱᱟ ᱠᱤᱱᱛᱩ ᱚᱱᱟᱜᱮ ᱟᱹᱰᱤ ᱨᱚᱢᱚᱚᱡ ᱜᱮ ᱵᱩᱡᱷᱟᱹᱜ ᱠᱟᱱ ᱛᱟᱦᱮᱱ
ᱦᱮᱸ ᱨᱚᱢᱚᱡᱽ ᱵᱩᱡᱷᱟᱹᱜ ᱠᱟᱱᱛᱮ ᱥᱟᱶ ᱥᱟᱶᱛᱮ ᱱᱮᱛᱟᱨ ᱢᱳᱵᱟᱭᱤᱞ ᱩᱰᱩᱠ ᱨᱮᱦᱚᱸ ᱟᱛᱚ ᱱᱚᱣᱟ ᱧᱮᱞᱚᱜ ᱠᱟᱱᱟ ᱡᱟᱦᱟᱸ ᱫᱚ ᱠᱟᱱᱟ ᱜᱤᱫᱽᱨᱟᱹ ᱠᱚᱦᱚᱸ ᱟᱹᱰᱤ ᱯᱟᱲᱦᱟᱜ ᱵᱟᱹᱜᱤ ᱠᱟᱛᱮᱫ ᱠᱷᱟᱹᱞᱤ ᱢᱳᱵᱟᱭᱤᱞ ᱜᱮᱠᱚ ᱩᱭᱩᱝ ᱠᱟᱜ ᱠᱟᱱᱟ,
ᱦᱮᱸ ᱦᱮᱸ ᱦᱮᱸ ᱵᱟᱹᱱᱩᱜ
ᱚᱱᱟ ᱫᱤᱠ ᱫᱤᱭᱮ ᱟᱵᱮᱱ ᱪᱮᱫ ᱵᱮᱱ ᱞᱟᱹᱭᱮᱜ-ᱟ ᱵᱮᱱ
ᱟᱫᱚ ᱟᱹᱞᱤᱧ ᱫᱚ ᱱᱚᱣᱟ ᱠᱚᱫᱚ ᱯᱨᱚᱛᱷᱚᱢᱚᱛᱚ ᱫᱚ ᱟᱹᱞᱤᱧ ᱫᱚ ᱜᱟᱨᱡᱮᱱ ᱞᱤᱧ ᱢᱮᱛᱟ ᱠᱚᱣᱟ ᱡᱮ
ᱦᱩᱸ
ᱚᱞᱯᱚ ᱵᱚᱭᱚᱥ ᱨᱮᱫᱚ ᱚᱱᱟ ᱠᱚ ᱫᱚ ᱵᱟᱝ ᱠᱤᱨᱤᱧ ᱜᱮ ᱵᱷᱟᱜᱮᱭᱟ
ᱦᱮᱸ
ᱚᱱᱟ ᱡᱤᱱᱤᱥ ᱟᱨᱠᱤ ᱜᱤᱫᱽᱨᱟᱹ ᱟᱜ ᱛᱤᱨᱮ ᱢᱟᱱᱮ ᱵᱟᱝ ᱪᱟᱯᱟᱞ ᱠᱟᱜ ᱜᱮ ᱵᱷᱟᱜᱮᱭᱟ
ᱦᱮᱸ ᱦᱳᱭ ᱯᱷᱮᱰ ᱯᱷᱮᱰ ᱠᱷᱚᱱ ᱜᱮ ᱯᱷᱮᱰ ᱠᱷᱚᱱ ᱜᱮ ᱢᱳᱵᱟᱭᱤᱞ ᱮᱢᱜᱮ ᱵᱟᱝ ᱮᱢᱜᱮ ᱴᱷᱤᱠ
ᱟᱫᱚ ᱵᱟᱝ ᱟᱫᱚ ᱜᱚᱢᱠᱮ ᱡᱩᱫᱤ ᱢᱚᱱᱮ ᱠᱷᱟᱡ ᱵᱮᱱ ᱡᱷᱚᱛᱚ ᱜᱤᱫᱽᱨᱟᱹ ᱠᱚ ᱮᱢᱟ ᱠᱚᱣᱟ ᱠᱚ ᱢᱳᱵᱟᱭᱤᱞ ᱟᱨᱠᱤ ᱢᱚᱱᱮ ᱠᱟᱜ ᱵᱮᱱ ᱟᱵ ᱟᱵ ᱟᱛᱩ ᱨᱮᱱ ᱢᱚᱱᱮ ᱠᱟᱜ ᱵᱮᱱ ᱯᱨᱟᱭ ᱦᱚᱲᱜ ᱱᱚᱝᱠᱟ ᱠᱚ ᱮᱢᱟ ᱠᱚ ᱠᱟᱱᱟ ᱢᱳᱵᱟᱭᱤᱞ ᱟᱨᱠᱤ ᱡᱮ ᱠᱟᱹᱴᱤᱡ ᱦᱚᱭᱛᱳ ᱜᱤᱫᱽᱨᱟᱹ ᱜᱤᱫᱽᱨᱟᱹ ᱡᱚᱠᱷᱚᱡ ᱛᱚ ᱠᱟᱹᱴᱤᱡ ᱮᱛᱚ ᱩᱸ ᱪᱤᱠᱟ ᱵᱚᱱ ᱞᱟᱹᱭᱟ ᱢᱟᱱᱮ ᱦᱚᱭᱛᱚ ᱠᱟᱹᱴᱤᱡ ᱡᱟᱦᱟᱱᱟᱜ ᱟᱹᱲᱤ ᱠᱮᱛᱟᱭ ᱦᱚᱭᱛᱚ ᱥᱚᱢᱵᱷᱚ ᱠᱟᱹᱴᱤᱡ ᱢᱳᱵᱟᱭᱤᱞ ᱵᱮᱱ ᱮᱢᱟ ᱫᱮᱭᱟ ᱠᱩ, ᱛᱷᱤᱨᱱᱟᱭ ᱵᱩᱞᱟᱹ ᱵᱩᱞᱤ ᱠᱤᱫᱤ ᱵᱮᱱ ᱦᱟᱛᱟᱣ ᱠᱮᱫᱟ ᱵᱮᱱ ᱢᱳᱵᱟᱭᱤᱞ ᱱᱚᱣᱟ ᱠᱚᱫᱚ ᱴᱷᱤᱠ ᱜᱤᱭᱟ ᱟᱫᱚ ᱡᱮ ᱩᱱᱤ ᱥᱟᱨᱟ ᱠᱷᱚᱱ ᱵᱮᱵᱚᱦᱟᱨ ᱞᱮᱠᱟ ᱮᱢᱟᱭ ᱦᱩᱭᱩᱜ-ᱟ ᱮᱲᱮ ᱠᱷᱟᱱ ᱜᱮ ᱵᱟᱹᱲᱤᱡᱚᱜ-ᱟ ᱩᱱᱤ ᱫᱚ ᱟᱫᱚ ᱛᱟᱦᱚᱞᱮ ᱮᱲᱮ ᱠᱷᱟᱱ ᱫᱚ ᱦᱟᱱᱟ ᱤᱭᱟᱹ ᱯᱟᱸᱲᱦᱟᱣ ᱪᱮᱛᱟᱱ ᱨᱮ ᱢᱚᱱᱮ ᱵᱟᱝ ᱛᱟᱦᱮᱸᱱ ᱛᱟᱭᱟ
ᱦᱳᱭ ᱴᱟᱱ ᱫᱚ ᱟᱫᱚ ᱵᱟᱝ ᱛᱟᱦᱮᱞᱮᱱ ᱛᱟᱭᱟ ᱚᱱᱟ ᱜᱮ ᱜᱚᱝᱠᱮ ᱟᱞᱤᱧ ᱫᱚ ᱟᱵᱤᱱ ᱦᱚᱸ ᱱᱚᱶᱟ ᱜᱮ ᱥᱚᱪᱮᱛᱚᱱ ᱮᱢᱟ ᱠᱚᱵᱮᱱ ᱪᱮᱫᱟᱜ ᱥᱮ ᱠᱟᱹᱴᱤᱡ ᱜᱤᱫᱽᱨᱟᱹ ᱫᱚ ᱢᱳᱵᱟᱭᱤᱞ ᱠᱷᱚᱱ ᱟᱹᱰᱤ ᱥᱟᱦᱟ ᱨᱮ ᱫᱚᱦᱚ ᱜᱮ ᱟᱹᱰᱤ ᱞᱟᱹᱠᱛᱤ ᱠᱟᱱᱟ ᱪᱮᱫᱟᱜ ᱥᱮ ᱚᱞᱚᱜ ᱯᱟᱲᱦᱟᱜ ᱦᱚᱸ ᱟᱹᱰᱤ ᱡᱟᱹᱨᱩᱨᱤ ᱠᱟᱱᱟ ᱪᱮᱫᱟᱜ ᱥᱮ ᱚᱞᱚᱜ ᱯᱟᱲᱦᱟᱜ ᱵᱟᱝᱠᱷᱟᱱ ᱛᱟᱲᱟᱢ ᱰᱟᱦᱟᱨ ᱦᱚᱸ ᱟᱹᱰᱤ ᱧᱩᱛ ᱜᱮᱭᱟ
ᱢᱮᱸᱫ ᱛᱟᱦᱮᱱ ᱛᱩᱞᱩᱡ ᱡᱟᱸᱠᱩ ᱢᱮᱱᱛᱟ ᱵᱚᱱ ᱠᱟᱱᱟ ᱠᱟᱬᱟ
ᱠᱟᱬᱟ ᱦᱳᱭ
ᱠᱟᱱᱟ ᱟᱨ ᱦᱩ ᱟᱵᱮᱱ ᱵᱮᱱ ᱧᱟᱢᱟ ᱠᱤᱱᱛᱩ ᱪᱮᱫ ᱦᱚᱸ ᱵᱟᱵᱮᱱ ᱩᱨᱩᱢᱟ ᱛᱚ
ᱦᱳᱭ ᱦᱳᱭ ᱜᱚᱝᱠᱮ ᱪᱮᱫᱟᱜ ᱥᱮ ᱚᱞᱚᱜ ᱯᱟᱲᱦᱟᱜ ᱦᱚᱸ ᱟᱹᱰᱤ ᱵᱮᱥᱤ ᱞᱟᱹᱠᱛᱤ ᱠᱟᱱᱟ ᱪᱮᱫᱟᱜ ᱥᱮ ᱡᱟᱦᱟᱸ ᱥᱮᱫ ᱵᱚᱱ ᱪᱟᱞᱟᱜ-ᱟ ᱢᱤᱫᱴᱮᱱ ᱰᱤᱥᱴᱤᱠ ᱠᱷᱚᱱ ᱢᱤᱫᱴᱮᱱ ᱨᱟᱡᱽᱡᱚ ᱡᱚᱠᱷᱚᱱ ᱵᱚᱱ ᱪᱟᱞᱟᱜ-ᱟ ᱥᱮ ᱢᱤᱫᱴᱮᱱ ᱤᱭᱟᱹ ᱥᱮᱴᱤᱠ ᱠᱷᱚᱱ ᱟᱨᱚ ᱟᱨᱚ ᱵᱟᱭᱨᱮ ᱫᱤᱥᱚᱢ ᱵᱚᱱ ᱪᱟᱞᱟᱜ-ᱟ ᱩᱱ ᱥᱚᱢᱚᱭ ᱦᱚᱸ ᱡᱮ ᱡᱮ ᱵᱟᱥ ᱨᱮ ᱡᱮ ᱦᱟᱱᱛᱮ ᱵᱚᱱ ᱪᱟᱞᱟᱜ-ᱟ ᱥᱮ ᱱᱚᱛᱮ ᱚᱞ ᱢᱮᱱᱟᱜ-ᱟ ᱚᱱᱟ ᱠᱚᱦᱚᱸ ᱵᱚᱱ ᱚᱞ ᱴᱷᱟᱹᱣᱠᱟᱹ ᱫᱟᱲᱮᱭᱟᱜ-ᱟ ᱯᱚᱭᱥᱟ ᱦᱚᱸ ᱞᱮᱠᱷᱟ ᱦᱚᱸ ᱵᱚᱱ ᱞᱮᱠᱷᱟ ᱫᱟᱲᱮᱭᱟᱜ-ᱟ ᱚᱱᱟ ᱫᱚ ᱜᱚᱝᱠᱮ ᱤᱧ ᱞᱟᱹᱭᱮ ᱟ ᱡᱮ ᱚᱞᱚᱜ ᱯᱟᱲᱦᱟᱜ ᱫᱚ ᱟᱹᱰᱤ ᱵᱮᱥᱤ ᱞᱟᱹᱠᱛᱤ ᱠᱟᱱᱟ ᱚᱱᱟᱜᱮ,
ᱦᱩ ᱜᱚᱢᱠᱮ ᱚᱱᱟ ᱫᱚ ᱮᱠᱟᱞ ᱮᱠᱟᱱᱛᱚ ᱫᱚᱨᱠᱟᱨ ᱮᱠᱟᱱᱛᱚ ᱫᱚᱨᱠᱟᱨ ᱮᱠᱟᱱᱛᱚ ᱫᱚᱨᱠᱟᱨᱚᱜ ᱠᱟᱱᱟ ᱡᱮ ᱱᱚᱣᱟ ᱚᱞᱚᱜ ᱯᱟᱲᱦᱟᱣ ᱠᱚᱫᱚ- ᱟᱵᱮᱱ ᱫᱚ ᱫᱚᱢᱮ ᱫᱚ ᱵᱟᱝ ᱨᱮᱦᱚᱸ ᱟᱵᱮᱱ ᱩᱯᱨᱩᱢ ᱟᱵᱮᱱᱟᱜ ᱪᱤᱱᱦᱟᱹᱣ ᱵᱮᱱᱟᱣ ᱞᱮᱠᱟ ᱢᱟᱱᱮ ᱥᱮᱬᱟ ᱫᱚ ᱮᱠᱟᱱᱛᱚ ᱜᱮ ᱫᱚᱨᱠᱟᱨᱚᱜ ᱠᱟᱱᱟ
ᱦᱳᱭ ᱯᱟᱲᱦᱟᱣ ᱫᱚ ᱟᱹᱰᱤ ᱵᱮᱥᱤ ᱜᱮ ᱞᱟᱹᱠᱛᱤ ᱠᱟᱱᱟ
ᱦᱩᱸ
ᱪᱮᱫᱟᱜ ᱥᱮ ᱪᱮᱫᱟᱜ ᱥᱮ ᱱᱮᱛᱟᱨ ᱢᱟ ᱜᱤᱫᱽᱨᱟᱹ ᱫᱚ ᱤᱥᱠᱩᱞ ᱠᱚ ᱪᱟᱞᱟᱜ ᱠᱟᱱᱟ ᱠᱤᱱᱛᱩ ᱤᱥᱠᱩᱞ ᱫᱚ ᱵᱟᱠᱚ ᱵᱚᱞᱚᱱ ᱠᱟᱱᱟ
ᱵᱟᱝ ᱵᱟᱝ ᱵᱟᱝᱠᱚ ᱵᱚᱞᱚᱱ ᱠᱟᱱᱟ ᱟᱫᱚ ᱜᱚᱝᱠᱮ ᱟᱞᱮ ᱱᱚᱛᱮ ᱜᱮ ᱧᱮᱞ ᱧᱮᱞᱮ ᱠᱚ ᱦᱩᱭᱩᱜ ᱠᱟᱱᱟ ᱟᱞᱮ ᱱᱚᱛᱮ ᱟᱸᱡᱚᱢ ᱫᱟᱵᱮ ᱱᱚᱝᱠᱮ
ᱦᱮᱸ ᱟᱡᱚᱢ ᱫᱟᱞᱤᱧ
ᱮ ᱢᱮᱱᱫᱟᱞᱤᱧ ᱟᱞᱮ ᱱᱚᱛᱮ ᱜᱮ ᱧᱮᱞ ᱧᱮᱞᱚᱜᱚᱜ ᱠᱟᱱᱟ ᱢᱟᱱᱮ ᱜᱤᱫᱽᱨᱟᱹ ᱠᱚ ᱟᱨᱠᱤ ᱢᱟᱱᱮ ᱟᱹᱰᱤ ᱡᱳᱨ ᱢᱟᱱᱮ ᱢᱳᱵᱟᱭᱤᱞ ᱪᱮᱛᱟᱱ ᱨᱮᱜᱮ ᱵᱮᱥᱛᱚ ᱢᱮᱱᱟᱜ ᱠᱚᱣᱟ ᱟᱨ ᱱᱚᱛᱮ ᱫᱚ ᱟᱨᱜᱤ ᱢᱳᱵᱟᱭᱤᱞ ᱪᱮᱛᱟᱱ ᱨᱮ ᱵᱮᱥᱛᱚ ᱢᱮᱱᱟᱜ ᱠᱚᱣᱟ ᱠᱚᱶᱟ ᱟᱨ ᱚᱱᱟ ᱦᱟᱴ ᱯᱟᱛᱟ ᱪᱷᱟᱛᱟ ᱫᱚᱢᱮ ᱠᱚ ᱫᱟᱬᱟᱭ ᱮᱫᱟ ᱠᱚ
ᱫᱚᱢᱮ ᱫᱟᱬᱟᱱ ᱠᱟᱱᱟ ᱫᱚᱢᱮ ᱠᱚ ᱫᱟᱬᱟᱱ ᱠᱟᱱᱟ ᱥᱟᱶ ᱥᱟᱶᱛᱮ ᱚᱞᱚᱜ ᱯᱟᱲᱦᱟᱣ ᱠᱚᱫᱚᱠᱚ ᱟᱫ ᱤᱫᱤᱭᱮᱫᱟ
ᱟᱫᱚ ᱠᱚ ᱫᱮᱭᱟ ᱠᱮᱫᱟ ᱠᱚ ᱜᱚᱢᱠᱮ ᱚᱞᱚᱜ ᱯᱟᱲᱦᱟᱜ ᱫᱚᱠᱚ ᱫᱮᱭᱟ ᱠᱮᱫᱟ ᱠᱚ ᱟᱨ ᱪᱮᱫ ᱵᱮᱱ ᱢᱮᱱᱟ ᱚᱱᱮ ᱚᱱᱮ ᱪᱷᱟᱹᱯᱟᱹᱨᱤ ᱡᱩᱛᱟᱹ ᱠᱚᱠᱚ ᱦᱚᱨᱚᱜ ᱵᱟᱲᱟᱭ ᱫᱟᱠᱚ ᱟᱨ ᱪᱮᱫ ᱵᱮᱱ ᱢᱮᱱᱟ ᱟᱨ ᱩᱵ ᱛᱚ ᱟᱞᱚᱵᱮᱱ ᱞᱟᱹᱭᱟ
ᱠᱟᱴᱤᱱ ᱨᱮᱱᱟᱜ ᱢᱩᱪᱟᱹᱫ ᱫᱚ ᱵᱟᱱᱩᱜᱼᱟ
ᱥᱮᱞᱩᱱᱝ ᱨᱮ ᱦᱟᱱᱮ ᱡᱮᱢᱚᱱ ᱞᱟᱭᱤᱱ ᱵᱟᱝ ᱧᱟᱢᱚᱜ ᱠᱟᱱ ᱞᱮᱠᱟ ᱵᱟᱠᱚ ᱜᱮᱫ ᱫᱟᱲᱮᱭᱟᱜ ᱠᱟᱱᱟ ᱠᱚ ᱚᱱᱠᱟ ᱞᱮᱠᱟ ᱚᱵᱚᱥᱛᱟ ᱠᱟᱛᱮᱫ ᱢᱮᱱᱟᱜ ᱠᱚᱣᱟ ᱡᱟᱦᱟᱭᱸ ᱡᱟᱦᱟᱸ ᱞᱮᱠᱟ ᱠᱟᱛᱮᱜ ᱩᱵ ᱮ ᱫᱚᱦᱚ ᱫᱟᱲᱮᱜ ᱠᱟᱱᱟ ᱟᱞᱮ ᱱᱚᱛᱮ ᱫᱚ ᱜᱚᱝᱠᱮ ᱟᱹᱰᱤ ᱡᱳᱨ ᱜᱮ ᱪᱷᱟᱹᱯᱟᱹᱨᱤ ᱫᱤᱥᱚᱢ ᱵᱚᱞᱟ ᱪᱚᱞᱮ ᱠᱟᱱᱟ
ᱚᱸ ᱪᱮᱫᱟᱜ ᱥᱮ ᱜᱚᱝᱠᱮ ᱱᱮᱛᱟᱨ ᱫᱚ ᱢᱳᱵᱟᱭᱤᱞ ᱦᱮᱡ ᱠᱟᱛᱮ ᱦᱚᱸ ᱵᱷᱟᱜᱤ ᱫᱚ ᱵᱷᱟᱜᱤ ᱠᱟᱹᱢᱤᱭᱮᱫᱟ ᱵᱟᱝ ᱫᱚ ᱵᱟᱝ ᱥᱟᱶ ᱥᱟᱶ ᱫᱚ ᱵᱟᱹᱲᱤᱡ ᱮ ᱠᱟᱹᱢᱤᱭᱮᱫᱟ ᱪᱮᱫᱟᱜ ᱥᱮ ᱜᱤᱫᱽᱨᱟᱹ ᱫᱚ ᱚᱞᱚᱜ ᱯᱟᱲᱦᱟᱜ
ᱟᱹᱰᱤ ᱵᱷᱟᱜᱮ ᱠᱟᱹᱢᱤᱭᱮᱫᱟᱭ
ᱥᱟᱶ ᱥᱟᱶᱟᱛᱮ ᱢᱳᱵᱟᱭᱤᱞ ᱡᱮᱢᱚᱱ ᱢᱤᱫ ᱫᱷᱟᱨᱮ ᱠᱷᱚᱱ ᱡᱮᱢᱚᱱ ᱵᱷᱟᱜᱮᱭᱟ ᱢᱤᱫ ᱫᱷᱟᱨᱮ ᱠᱷᱚᱱ ᱦᱚᱸ ᱵᱩᱜᱤ ᱵᱟᱹᱲᱤᱡ ᱦᱚᱸ ᱢᱮᱱᱟᱜᱼᱟ ᱟᱫᱚ ᱪᱮᱫᱟᱜ ᱥᱮ ᱱᱮᱛᱟᱨ ᱢᱟ ᱜᱤᱫᱽᱨᱟᱹ ᱠᱚᱢᱟᱠ ᱯᱷᱮᱰ ᱯᱷᱮᱰ ᱠᱷᱚᱱ ᱜᱮ ᱢᱳᱵᱟᱭᱤᱞ ᱠᱚ ᱠᱚᱠᱚᱭ ᱠᱟᱱᱟ ᱢᱳᱵᱟᱭᱤᱞ ᱵᱟᱢ ᱮᱢᱟᱭ ᱠᱷᱟᱱ ᱵᱟᱲᱤᱡᱚᱜ ᱡᱚᱜ ᱵᱟ ᱵᱟ ᱵᱟᱭ ᱡᱚᱢᱟ ᱤᱥᱠᱩᱞ ᱠᱚᱦᱚᱸ ᱵᱟᱭ ᱪᱟᱞᱟᱜᱼᱟ ᱢᱳᱵᱟᱭᱤᱞ ᱵᱟᱢ ᱠᱤᱨᱤᱧ ᱟᱭ ᱠᱷᱟᱱ ᱤᱥᱠᱩᱞ ᱦᱚᱸ ᱢᱳᱵᱟᱭᱮᱞ ᱠᱤᱨᱤᱧ ᱠᱟᱛᱮᱫ ᱦᱚᱸ ᱡᱟᱦᱟᱸᱭ ᱮ ᱞᱟᱹᱭ ᱠᱮᱫᱟ ᱡᱮ ᱢᱳᱵᱟᱭᱤᱞ ᱠᱤᱨᱤᱧᱤᱧ ᱢᱮ ᱡᱮ ᱤᱥᱠᱩᱞ ᱤᱧ ᱪᱟᱞᱟᱜᱼᱟ ᱠᱤᱨᱤᱧ ᱠᱟᱛᱮᱫ ᱦᱚᱸ ᱤᱥᱠᱩᱞ ᱫᱚ ᱵᱟᱭ ᱵᱚᱞᱚᱱᱟ ᱵᱟᱭᱨᱮ ᱠᱚᱨᱮ ᱜᱮ ᱫᱟᱬᱟᱵᱟᱲᱟ ᱠᱟᱛᱮ ᱴᱟᱭᱤᱢ ᱦᱩᱭ ᱞᱮᱱᱠᱷᱟᱱ ᱜᱮ ᱜᱚᱝᱠᱮ ᱥᱮ ᱥᱚᱢᱚᱭ ᱨᱮ ᱚᱲᱟᱜ ᱮ ᱨᱩᱣᱟᱹᱲ ᱦᱤᱡᱩᱜ ᱠᱟᱱᱟ
ᱠᱷᱟᱛᱟ ᱫᱚ ᱠᱟᱱᱟ ᱵᱟᱝ ᱫᱚ ᱵᱟᱝ ᱱᱚᱝᱠᱟ ᱧᱮᱞ ᱧᱮᱞᱚᱜ ᱠᱟᱱ ᱜᱮᱭᱟ ᱥᱮ ᱡᱮ ᱢᱳᱵᱟᱭᱤᱞ ᱦᱟᱛᱟᱣ ᱠᱟᱛᱮᱜ ᱦᱚᱸᱠᱚ ᱜᱤᱫᱽᱨᱟᱹ ᱠᱚ ᱦᱟᱱᱛᱮ ᱱᱟᱛᱮ ᱠᱚ ᱟᱹᱪᱩᱨ ᱵᱟᱲᱟᱭ ᱠᱟᱱᱟ ᱠᱚ᱾ ᱱᱚᱛᱮ ᱫᱚ ᱚᱲᱟᱜ ᱨᱮᱫᱚ ᱢᱳᱵᱟᱭᱤᱞ ᱧᱩᱛᱩᱢ ᱠᱟᱛᱮ ᱤᱥᱠᱩᱞ ᱧᱩᱛᱩᱢ ᱠᱟᱛᱮ ᱛᱩᱫᱩᱜ ᱠᱟᱱᱟᱭ
ᱦᱳᱭ ᱜᱚᱝᱠᱮ ᱦᱳᱭ ᱤᱥᱠᱩᱞ ᱨᱮᱫᱚ ᱵᱟᱠᱚ ᱵᱚᱞᱚᱱ ᱠᱟᱱᱟ
ᱵᱟᱝ ᱵᱟᱝ
ᱚᱱᱟᱜᱮ ᱢᱳᱵᱟᱭᱤᱞ ᱫᱚ ᱦᱳᱭ ᱡᱮᱢᱚᱱ ᱢᱳᱵᱟᱭᱤᱞ ᱫᱚ ᱡᱮᱢᱚᱱ ᱦᱩ ᱞᱟᱵᱤᱫ ᱞᱟᱵᱤᱫ
ᱢᱟ ᱞᱟᱹᱭᱵᱤᱱ
ᱪᱮᱫᱟᱜ ᱥᱮ ᱢᱳᱵᱟᱭᱤᱞ ᱦᱚᱸ ᱡᱮᱢᱚᱱ ᱵᱷᱟᱜᱤᱭ ᱠᱟᱹᱢᱤ ᱫᱟ ᱱᱤᱛᱚᱜ ᱜᱤᱫᱽᱨᱟᱹ ᱦᱚᱸ ᱤᱭᱟᱹ ᱯᱟᱲᱦᱟᱜ ᱰᱟᱦᱟᱨ ᱦᱚᱸ ᱡᱮ ᱚᱞᱚᱜ ᱯᱟᱲᱦᱟᱜ ᱦᱚᱸ ᱠᱟᱹᱴᱤᱡ ᱧᱩᱛᱟᱛ ᱤᱫᱤᱭᱮᱫᱟᱭ ᱢᱳᱵᱟᱭᱤᱞ ᱫᱚ ᱜᱚᱝᱠᱮ ᱤᱧᱫᱩᱧ ᱞᱟᱹᱭ ᱟ ᱡᱮ ᱠᱟᱹᱴᱤᱡ ᱜᱤᱫᱽᱨᱟᱹ ᱞᱟᱹᱜᱤᱫ ᱫᱚ ᱵᱟᱝ ᱠᱟᱱᱟ
ᱵᱟᱝ ᱵᱟᱝ ᱵᱟᱝ ᱵᱟᱝ ᱮᱠᱫᱚᱢ ᱚᱱᱟ ᱫᱚ ᱵᱟᱝ ᱠᱟᱱᱟ
ᱦᱳᱭ ᱚᱞᱚᱜ ᱯᱟᱲᱦᱟᱜ ᱜᱤᱫᱽᱨᱟᱹ ᱠᱚᱫᱚ ᱢᱳᱵᱟᱭᱤᱞ ᱠᱚᱫᱚ ᱱᱚᱶᱟ ᱫᱚ ᱮᱠᱫᱚᱢ ᱜᱮ ᱵᱟᱝ ᱴᱩᱚᱴᱮᱫ ᱜᱮ ᱥᱮ ᱵᱟᱝ ᱮᱢᱜᱮ ᱵᱷᱟᱜᱮᱭᱟ
ᱦᱩᱸ ᱦᱩᱸ
ᱡᱟᱦᱟᱸ ᱯᱟᱲᱦᱟᱣ ᱨᱮᱱᱟᱜ ᱡᱟᱦᱟᱸ ᱴᱟᱱ ᱛᱟᱦᱮᱸ ᱦᱮᱸ ᱯᱟᱲᱦᱟᱣ ᱨᱮᱱᱟᱜ ᱡᱟᱦᱟᱸ ᱡᱟᱦᱟᱸ ᱴᱟᱱ ᱡᱤᱱᱤᱥ ᱦᱚᱸ ᱪᱟᱵᱟᱜᱼᱟ᱾
ᱵᱟᱭ ᱡᱚᱝ ᱟᱨ ᱦᱤᱡᱩᱜ ᱠᱟᱱᱟ ᱛᱚ ᱧᱟᱢ ᱫᱟᱵᱚᱱᱟ ᱟᱵᱚ ᱡᱚᱛᱚ ᱠᱚᱜᱮ ᱡᱮᱜ ᱱᱚᱝᱠᱟ ᱱᱤᱛ ᱱᱤᱛᱚᱜ ᱫᱚ ᱢᱟᱱᱮ ᱚᱠᱟ ᱞᱮᱠᱟ ᱤᱭᱟᱹᱜ ᱠᱟᱱᱟ ᱟᱨᱠᱤ ᱧᱮᱧᱟᱢᱚᱜ ᱠᱟᱱᱟ ᱠᱤᱱ?
ᱦᱳᱭ ᱦᱮᱸ ᱡᱟᱦᱟᱸ ᱯᱚᱨᱤᱥᱛᱷᱤᱛᱤ ᱪᱟᱞᱟᱜ ᱠᱟᱱᱟ ᱱᱤᱛᱚᱜ
ᱦᱮᱸ ᱟᱫᱚ ᱜᱚᱝᱠᱮ ᱱᱮᱛᱟ ᱱᱮᱛᱟᱨ ᱫᱚ ᱟᱹᱞᱤᱧ ᱠᱤᱱᱛᱩ ᱢᱤᱫ ᱴᱤᱡ ᱠᱟᱱᱟ ᱢᱳᱵᱟᱭᱤᱞ ᱫᱚ ᱢᱟ ᱠᱟᱹᱴᱤᱡ ᱨᱮᱦᱚᱸ ᱠᱤᱱᱛᱩ ᱪᱮᱫ ᱵᱮᱱ ᱢᱮᱱᱟ ᱠᱟᱹᱴᱤᱡ ᱠᱟᱹᱴᱤᱡ ᱜᱤᱫᱽᱨᱟᱹ ᱡᱚᱠᱷᱚᱱ ᱠᱟᱹᱴᱤᱡ ᱠᱚ ᱛᱟᱦᱮᱱ ᱠᱟᱱᱟ᱾ ᱟᱪᱷᱟ ᱟᱨᱠᱤ
ᱦᱮᱸ
ᱢᱟᱱᱮ ᱡᱚᱠᱷᱚᱱ ᱦᱩᱭᱩᱜ ᱠᱟᱱ ᱛᱟᱵᱚᱱᱟ ᱡᱟᱦᱟᱸ ᱞᱮᱠᱟ ᱫᱚ ᱪᱷᱚ ᱢᱟᱥ ᱜᱟᱱᱮ ᱦᱩᱭᱩᱜ ᱠᱟᱱᱟᱭ, ᱢᱤᱫᱴᱮᱱ ᱜᱤᱫᱽᱨᱟᱹ ᱡᱚᱠᱷᱚᱱ ᱧᱮᱞ ᱢᱮᱱᱟᱵ ᱩᱱ ᱡᱚᱠᱷᱚᱱ ᱩᱱᱤ ᱜᱤᱫᱽᱨᱟᱹᱭ ᱨᱟᱜ ᱮᱫᱟᱭ ᱟᱵᱚ ᱢᱤᱫᱴᱮᱱ ᱥᱤᱢ ᱠᱷᱩᱞᱟᱹᱣ ᱠᱟᱛᱮᱫ ᱥᱩᱨ ᱨᱮ ᱦᱚᱦᱚ ᱟᱭ ᱵᱤᱱ ᱥᱮ ᱠᱤᱱᱛᱩ ᱚᱱᱟ ᱠᱚ ᱜᱚᱫᱚᱜ ᱠᱟᱱᱟ ᱠᱚ ᱜᱤᱫᱽᱨᱟᱹ
ᱦᱮᱸ
ᱟᱫᱚ ᱩᱱᱠᱩ ᱫᱚ ᱡᱚᱱᱢᱚᱛᱮ ᱡᱚᱱᱢᱚᱜᱚᱛᱚ ᱠᱷᱚᱱᱜᱮ ᱢᱳᱵᱟᱭᱤᱞ ᱠᱚ ᱵᱚᱲ ᱠᱟᱱᱟ ᱪᱮᱫ ᱮᱫᱦᱮ ᱵᱟᱝ ᱜᱚᱫᱚᱜ ᱠᱟᱱ ᱱᱚᱼᱚᱭ ᱱᱚᱝᱠᱟ ᱟᱨᱠᱤ
ᱟᱫᱚ ᱚᱱᱟᱜᱮ ᱢᱚ ᱢᱳᱵᱟᱭᱤᱞ ᱠᱷᱚᱱ ᱫᱚ ᱥᱟᱦᱟ ᱞᱟᱼᱞᱟ ᱫᱚᱦᱚ ᱜᱮ ᱞᱟᱹᱠᱛᱤ ᱠᱟᱱᱟ ᱜᱤᱫᱽᱨᱟᱹ ᱠᱚᱫᱚ ᱪᱮᱫ ᱥᱮ ᱯᱷᱮᱰ ᱠᱷᱚᱱᱜ ᱜᱮ ᱡᱩᱫ ᱢᱳᱵᱟᱭᱤᱞ ᱡᱩᱫᱤ ᱚᱱᱟ ᱡᱮ ᱧᱟᱢ ᱯᱟᱹᱨᱠᱟᱹᱣ ᱠᱟᱱᱟ ᱪᱮᱫᱟᱜ ᱥᱮ ᱦᱟᱨᱟ ᱠᱟᱛᱮᱫ ᱥᱮ ᱢᱳᱵᱟᱭᱤᱞ ᱜᱮ ᱯᱟᱸᱡᱟᱭᱟ᱾ ᱡᱚᱢ ᱥᱚᱢᱚᱭ ᱦᱚᱸ ᱯᱟᱲᱦᱟᱜ ᱥᱚᱢᱚᱭ ᱡᱟᱹᱯᱤᱫ ᱥᱚᱢᱚᱭ ᱦᱚ ᱪᱮᱫᱟᱜ ᱥᱮ ᱜᱚᱝᱠᱮ ᱚᱱᱟ ᱯᱷᱮᱰ ᱯᱷᱳ ᱢᱳᱵᱟᱭᱤᱞ ᱡᱮ ᱵᱩᱞᱟᱹᱣ ᱟᱹᱜᱩ ᱟᱠᱟᱫᱮᱭᱟ ᱠᱚ
ᱦᱮᱸ
ᱢᱳᱵᱟᱭᱤᱞ ᱠᱷᱱᱟᱜ ᱜᱮ ᱯᱟᱹᱨᱠᱟᱹᱣ ᱠᱟᱱᱟᱭ ᱢᱚᱵᱟᱭᱤᱞ ᱜᱮ ᱥᱟᱨᱟ ᱠᱷᱚᱱ ᱯᱟᱸᱡᱟᱭᱟ᱾ᱚᱱᱟ ᱛᱮᱧ ᱞᱟᱹᱭ ᱟ ᱜᱚᱝᱠᱮ ᱱᱤᱡᱮᱨᱱ ᱡᱟᱦᱟᱸᱭ ᱜᱤᱫᱽᱨᱟᱹ ᱯᱤᱫᱽᱨᱟᱹ ᱢᱮᱱᱟᱜ ᱠᱚᱣᱟ ᱮᱸ ᱥᱟᱶ ᱥᱟᱱᱟᱢ ᱦᱚᱲ ᱜᱮ ᱥᱚᱪᱮᱛᱚᱱ ᱮᱢ ᱠᱚᱵᱮᱱ ᱪᱮᱫᱟᱜ ᱥᱮ ᱢᱳᱵᱟᱭᱤᱞ ᱠᱚᱫᱚ ᱟᱹᱰᱤ ᱥᱟᱦᱟᱨᱮ ᱫᱚᱨᱠᱟᱨ ᱟᱨ ᱚᱞᱚᱜ ᱯᱟᱲᱦᱟᱜ ᱫᱚ ᱟᱹᱰᱤ ᱵᱮᱥᱤ ᱜᱮ ᱡᱟᱹᱠᱛᱤ ᱞᱟᱹᱠᱛᱤ ᱠᱟᱱᱟ
ᱦᱮᱸ ᱦᱮᱸ ᱫᱚᱨᱠᱟᱨ ᱛᱚ ᱟᱵᱚ ᱫᱚ ᱚᱞᱚᱜ ᱯᱟᱲᱦᱟᱜ ᱵᱟᱝᱠᱷᱟᱱ ᱫᱚ ᱪᱮᱫ ᱵᱮᱱ ᱢᱮᱱᱟ ᱥᱟᱱᱟᱢ
ᱥᱟᱱᱟᱢ ᱦᱚᱲ ᱜᱮ ᱟᱵᱚ ᱚᱞᱚᱜ ᱯᱟᱲᱦᱟᱜ ᱠᱚᱫᱚ ᱫᱚ ᱫᱚᱨᱠᱟᱨ
ᱦᱳᱭ ᱦᱮᱸ ᱮᱱᱮᱡ ᱥᱮᱨᱮᱧ ᱦᱚᱸ ᱱᱟᱯᱟᱭ ᱡᱤᱱᱤᱥ ᱠᱟᱱᱟ ᱚᱱᱟ ᱫᱚ ᱥᱳᱢᱚᱭ ᱨᱮ ᱚᱱᱟ ᱫᱚ ᱥᱟᱱᱟᱢ ᱠᱤᱪᱷᱩ ᱜᱮ ᱞᱟᱹᱛᱤ ᱠᱟᱱᱟ᱾ ᱮᱱᱮᱡ ᱥᱮ ᱦᱚᱸ ᱞᱟᱹᱠᱛᱤ ᱠᱟᱱᱟ ᱯᱟᱲᱦᱟᱜ ᱦᱚᱸ ᱞᱟᱹᱠᱛᱤ ᱠᱟᱱᱟ ᱥᱚᱢᱚᱭ ᱨᱮᱫᱚ ᱯᱟᱲᱦᱟᱜ ᱦᱩᱭᱩᱜ-ᱟ᱾ ᱮᱱᱮᱡ ᱥᱚᱢᱚᱭ ᱮᱱᱮᱡ ᱦᱩᱭᱩᱜᱼᱟ᱾
ᱟᱵᱚ ᱫᱚ ᱚᱱᱟ ᱥᱚᱢᱚᱭ ᱫᱚ ᱵᱟᱝ ᱠᱷᱟᱹᱛᱤᱨ ᱛᱮᱜᱮ ᱛᱚ ᱟᱵᱚ ᱦᱚᱸ ᱱᱚᱝᱠᱟ ᱵᱚᱱ ᱛᱟᱭᱱᱚᱢ ᱜᱚᱫᱚᱜ ᱠᱟᱱᱟ
ᱢᱟᱱᱮ ᱟᱹᱰᱤᱜᱮᱵᱚᱱ ᱛᱟᱭᱚᱢ ᱠᱟᱱᱟ ᱵᱚᱱ ᱢᱟᱱᱮ ᱚᱞ ᱠᱚ
ᱚᱞᱚᱜ ᱠᱚᱦᱚᱸ ᱵᱚᱱ ᱛᱟᱭᱱᱚᱢ ᱜᱚᱫᱚᱜ ᱠᱟᱱᱟ, ᱚᱱᱠᱟ ᱜᱤᱫᱽᱨᱟᱹ ᱠᱚᱦᱚᱸ ᱢᱳᱵᱟᱭᱤᱞ ᱠᱤᱨᱤᱧ ᱠᱟᱛᱮᱜ ᱤᱥᱠᱩᱞ ᱵᱟᱝ ᱪᱟᱞᱟᱣ ᱠᱟᱛᱮ ᱯᱷᱟᱱᱥᱮᱱ ᱴᱟᱺᱰᱤ ᱠᱚ ᱪᱟᱞᱟᱜ ᱠᱟᱱᱟ᱾
ᱤᱥᱠᱩᱞ ᱫᱚ ᱚᱲᱟᱜ ᱠᱷᱚᱱ ᱫᱚ ᱜᱚᱢᱠᱮ ᱤᱥᱠᱩᱞ ᱧᱩᱛᱩᱢ ᱛᱮ ᱩᱰᱩᱠ ᱠᱟᱱᱟᱭ ᱤᱥᱠᱩᱞ ᱫᱚ ᱵᱟᱭ ᱪᱟᱜ ᱠᱟᱱᱟᱭ ᱯᱷᱟᱱᱥᱮᱱ ᱴᱟᱺᱰᱤ ᱪᱟᱞᱟ ᱠᱟᱱᱟ
ᱪᱟᱞᱟᱜ ᱜᱚᱝᱠᱮ ᱪᱮᱫ ᱵᱮᱱ ᱢᱮᱛᱟ ᱠᱚᱣᱟ ᱟᱫᱚ ᱚᱱᱟ ᱠᱚᱫᱚ ᱠᱟᱹᱴᱤᱡ ᱜᱟᱨᱡᱮᱱ ᱠᱚᱦᱚᱸ ᱡᱟᱦᱟᱸᱭ ᱠᱚᱨᱮᱱ ᱚᱝᱠᱟ ᱚᱲᱟᱜ ᱨᱮᱱ ᱜᱟᱨᱡᱮᱱ ᱠᱚᱦᱚᱸ ᱢᱮᱱᱟᱜ ᱠᱚᱣᱟ ᱟᱨᱠᱤ ᱟᱫᱚ ᱩᱱᱠᱩ ᱠᱚᱦᱚᱸ ᱠᱟᱹᱴᱤᱡ ᱥᱚᱪᱮᱛᱚᱱ ᱞᱮᱠᱷᱟᱱ ᱠᱚ ᱠᱚ ᱟᱹᱰᱤ ᱜᱮ ᱵᱷᱟᱜᱤ ᱠᱚᱜᱼᱟ ᱡᱮ ᱚᱠᱟᱞᱮᱠᱟ ᱦᱩᱭᱩᱜ ᱠᱟᱱᱟ ᱵᱟᱝ ᱦᱩᱭᱩᱜ ᱠᱟᱱᱟ ᱠᱟᱱᱟ ᱠᱚ ᱟᱠᱚ ᱛᱮᱜᱮ ᱡᱷᱚᱛᱚ ᱠᱚ ᱵᱩᱡᱽ ᱛᱮᱠᱚ ᱵᱩᱡᱽ ᱫᱟᱲᱮᱭᱟᱜᱼᱟ ᱠᱚ ᱡᱷᱚᱛᱚ ᱦᱚᱲ ᱜᱮ ᱢᱟ ᱞᱟᱹᱭ ᱵᱮᱱ
ᱦᱚᱸ
ᱦᱮᱸ ᱥᱮ ᱵᱟᱝ
ᱮᱢᱚᱜ ᱞᱟᱹᱠᱛᱤ ᱠᱟᱱᱟ ᱜᱤᱫᱽᱨᱟᱹ ᱯᱤᱫᱽᱨᱟᱹ ᱠᱚ ᱵᱚᱱ ᱥᱟᱨᱟᱢ ᱦᱚᱲ ᱜᱮ ᱪᱮᱫᱟᱜ ᱥᱮ ᱵᱟᱝ ᱰᱤᱡᱮ ᱞᱟᱜᱽᱲᱮ ᱠᱷᱚᱱ ᱵᱟᱫ ᱠᱟᱛᱮ ᱡᱮ ᱚᱞᱚᱜ ᱯᱟᱲᱦᱟᱜ